ᱦᱮᱸ ᱫᱚᱥᱨᱟ ᱟᱠᱷᱲᱟ ᱨᱮ ᱟᱫᱚ ᱥᱟᱹᱜᱩᱱ ᱫᱟᱨᱟᱢ ᱦᱮᱸ ᱥᱮ ᱾
ᱮᱠᱫᱚᱢ ᱮᱠᱫᱚᱢ ᱮᱠᱟᱞ ᱾ ᱞᱟᱫᱤᱫ ᱟᱭᱼᱼ
ᱦᱳᱭ ᱟᱫᱚ ᱚᱱᱟᱴᱟᱜ ᱜᱟᱞᱚᱪ ᱜᱮᱞᱟᱝ ᱞᱮᱛᱟᱲ ᱤᱫᱤ ᱞᱮᱜᱮ ᱾ ᱟᱫᱚ ᱚᱱᱮ ᱡᱮᱧ ᱞᱟᱹᱭ ᱤᱫᱤᱭᱮᱫ ᱛᱟᱦᱮᱸᱫ ᱫᱚ ᱡᱮ ᱢᱤᱫᱴᱟᱝ ᱜᱤᱫᱽᱨᱟᱹ ᱡᱮ ᱩᱱᱤ ᱫᱚ ᱦᱩᱰᱤᱧ ᱢᱟᱪᱷᱟ ᱟᱵᱚ ᱵᱚᱱ ᱯᱟᱲᱦᱟᱣ ᱵᱚᱱ ᱥᱮᱬᱟ ᱦᱟᱠᱚᱣᱟᱸ, ᱦᱮᱸ ᱥᱮ ᱵᱟᱝ? ᱩᱱᱤ ᱚᱠᱛᱚ ᱮᱢ ᱫᱚᱨᱠᱟᱨ ᱾ ᱟᱨ ᱟᱵᱚᱱᱟ ᱟᱵᱚ ᱢᱤᱫᱴᱟᱝ ᱤᱧᱤᱧ ᱞᱟᱹᱭᱟ ᱮᱸᱜᱟᱛ ᱚᱞ ᱯᱟᱲᱦᱟᱣ ᱟᱵᱚ ᱪᱮᱫᱟᱜ? ᱠᱷᱚᱡᱚᱜ ᱟᱠ ᱠᱚ ᱵᱮᱥᱤ ᱮᱸᱜᱟᱛ ᱫᱚ, ᱟᱯᱟᱛ ᱫᱚ ᱱᱤᱛᱚᱜ ᱫᱚ ᱚᱲᱟᱜ ᱨᱮᱫᱚ ᱩᱱᱤ ᱫᱚ ᱛᱤᱸᱜᱚ ᱛᱷᱤᱨ ᱨᱮᱱᱟᱜ ᱚᱱᱠᱟᱱ ᱚᱠᱛᱚ ᱫᱚ ᱵᱟᱭ ᱧᱟᱢᱟ᱾ ᱦᱟᱱᱟ ᱠᱟᱹᱢᱤ ᱱᱟᱣᱟ ᱠᱟᱹᱢᱤ᱾ ᱴᱟᱠᱟ ᱯᱚᱭᱥᱟ ᱨᱳᱡᱽᱜᱟᱨ ᱱᱤᱭᱮ ᱫᱚ ᱩᱱᱤ ᱫᱚ ᱦᱟᱱᱛᱮ ᱱᱟᱛᱮ ᱵᱟᱲᱟᱜ ᱜᱮᱟᱭ ᱦᱮᱸ ᱥᱮ ᱵᱟᱝ? ᱮᱱ ᱟᱫᱚ ᱚᱲᱟᱜ ᱨᱮ ᱮᱸᱜᱟᱛ ᱡᱟᱦᱟᱸ ᱞᱮᱠᱟᱭ ᱛᱟᱦᱮᱱᱟ ᱟᱫᱚ ᱚᱱᱟ ᱛᱮᱠᱚ ᱵᱟᱠᱚ ᱞᱟᱹᱭᱟ ᱡᱮ ᱮᱸᱜᱟᱛ ᱡᱩᱫᱤ ᱴᱷᱤᱠᱮ ᱛᱟᱦᱮᱱᱟᱭ ᱛᱟᱦᱚᱞᱮ ᱜᱤᱫᱽᱨᱟᱹᱭ ᱴᱷᱤᱠᱚᱜ ᱟᱭ᱾ ᱡᱩᱫᱤ ᱮᱸᱜᱟᱛᱮ ᱵᱷᱤᱲᱠᱟᱹᱣ ᱠᱟᱱᱟ ᱥᱮ ᱮᱸᱜᱟᱛ ᱡᱩᱫᱤ ᱡᱩᱛ ᱵᱟᱭ ᱛᱟᱦᱮᱱᱟ ᱛᱤᱥ ᱨᱮᱦᱚᱸ ᱜᱤᱫᱽᱨᱟᱹ ᱫᱚ ᱵᱟᱼᱼ ᱠᱚ ᱡᱩᱛᱚ ᱠᱚᱜ-ᱟ᱾
ᱮᱠᱟᱞ ᱮᱠᱟᱞ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱫᱟ ᱡᱟᱦᱟᱸᱮ ᱞᱮᱠᱟ ᱜᱚᱢᱠᱮ ᱡᱮ ᱛᱤᱥᱼᱼ ᱯᱳᱭᱞᱳ ᱫᱚ ᱦᱩᱭᱩᱜ ᱠᱟᱱᱟ, ᱟᱡ ᱨᱮᱱ ᱡᱟᱦᱟᱸ ᱯᱟᱹᱴ ᱤᱭᱟᱹ ᱜᱤᱫᱽᱨᱟᱹ ᱨᱮᱱ ᱟᱭᱳᱻᱵᱟᱵᱟ ᱩᱱᱠᱤᱱ ᱡᱚᱫᱤ ᱥᱚᱴᱷᱤᱠ ᱢᱚᱛᱚ ᱥᱤᱠᱠᱷᱟ ᱥᱮ ᱟᱹᱠᱤᱱᱟᱜ ᱜᱮᱭᱟᱱ ᱚᱨᱡᱚᱱ ᱛᱟᱦᱮᱱ ᱛᱟᱹᱠᱤᱱᱟ ᱟᱭᱤᱡ ᱜᱤᱫᱽᱨᱟᱹ ᱚᱵᱚᱥᱳᱭ ᱛᱤᱥ ᱦᱚᱸ ᱵᱟᱹᱲᱤᱡ ᱰᱟᱦᱟᱨ ᱨᱮ ᱵᱟᱭ ᱰᱟᱦᱟᱨ ᱨᱮ ᱛᱚ ᱚᱱᱠᱟᱜᱮ ᱟᱭᱤᱡ ᱜᱤᱫᱟᱹᱨ ᱱᱤᱥᱪᱚᱭ ᱡᱟᱦᱟᱸ ᱞᱮᱠᱟ ᱜᱟᱭᱰᱮᱱᱥ ᱫᱚᱦᱚᱭᱟᱭ ᱡᱟᱦᱟᱸ ᱞᱮᱠᱟ ᱟᱼᱼ ᱟᱹᱠᱤᱱ ᱞᱮᱠᱟ ᱢᱟᱱᱮ ᱟᱹᱠᱤᱱᱟᱜ ᱡᱮᱢᱚᱱ ᱚᱞᱚᱜ ᱯᱟᱲᱦᱟᱣ ᱛᱟᱦᱮᱱᱟ ᱜᱮᱭᱟᱱ ᱢᱮᱱᱟᱜᱼᱟ, ᱜᱤᱫᱽᱨᱟᱹ ᱦᱚᱸ ᱚᱱᱠᱟᱜ ᱜᱮ ᱱᱤᱥᱪᱚᱭ ᱚᱱᱟ ᱰᱟᱦᱟᱨ ᱨᱮᱜᱮᱠᱤᱱ ᱥᱟᱵ ᱟᱭᱟ᱾ ᱛᱚ ᱚᱱᱟᱛᱮ, ᱮ ᱟᱜ ᱢᱟᱱᱮ ᱚᱞᱚᱜ ᱯᱟᱲᱦᱟᱣ᱾ ᱜᱟᱨᱡᱮᱱ ᱥᱮ ᱚᱞᱚᱜ ᱯᱟᱲᱦᱟᱣ, ᱟᱭᱳ-ᱵᱟᱵᱟ ᱛᱩᱞᱩᱡ ᱫᱚ ᱟᱠᱚᱨᱮᱱ ᱜᱤᱫᱽᱨᱟᱹ ᱫᱚ ᱟᱹᱰᱼᱼ ᱱᱟᱯᱟᱭ ᱰᱟᱦᱟᱨ ᱥᱮ ᱟᱹᱰᱤ ᱱᱟᱯᱟᱭ ᱜᱮᱠᱚ ᱛᱟᱲᱟᱢᱟ ᱞᱮᱠᱤᱱ ᱡᱟᱦᱟᱸᱭ, ᱟᱭᱳ ᱵᱟᱵᱟᱨᱮ ᱚᱞᱚᱜ ᱯᱟᱲᱦᱟᱣ ᱵᱟᱠᱚ ᱵᱟᱲᱟᱭᱟ ᱩᱱᱠᱩ ᱨᱮᱱ ᱜᱤᱫᱽᱨᱟᱹ ᱫᱚ ᱱᱟᱜᱼᱼ ᱚᱠᱟᱨᱮᱪᱚ ᱯᱟᱞᱮᱱ ᱚᱱᱱᱟᱱᱚ ᱜᱤᱫᱽᱨᱟᱹ ᱠᱚ ᱞᱮᱠᱟᱜᱮ ᱩᱱᱠᱩ ᱦᱚ ᱟᱱᱟᱜ-ᱟ ᱦᱟᱞᱮ ᱰᱟᱞᱮ ᱢᱟᱱᱮ, ᱩᱱᱠᱩ ᱧᱮᱞ ᱠᱚᱣᱟ ᱠᱚ ᱡᱮ ᱩᱱᱠᱩ ᱤᱥᱠᱩᱞ ᱠᱚ ᱪᱟᱞᱟᱜ ᱠᱟᱱᱟ ᱟᱠᱚ ᱦᱚᱸ ᱩᱱᱠᱩ ᱥᱟᱸᱶᱛᱮ ᱤᱥᱠᱩᱞ ᱠᱚ ᱪᱟᱞᱟᱣᱱᱟ᱾ ᱠᱤᱵᱟ ᱧᱮᱞ ᱠᱚᱣᱟ ᱠᱚ ᱦᱟᱹᱱᱤ ᱠᱷᱮᱞ ᱫᱟᱭ ᱩᱱᱤ ᱦᱚᱸ ᱠᱷᱮᱞ ᱨᱮ ᱫᱷᱩᱨᱟᱹᱣ ᱱᱟᱭ᱾ ᱦᱚᱸᱜᱼᱚ ᱦᱚᱸᱜᱼᱚᱭ ᱡᱮ ᱦᱚᱸᱜᱼᱚ ᱱᱚᱝᱠᱟᱱᱟᱜ ᱢᱤᱫᱴᱮᱱ ᱢᱮᱱᱟᱜᱼᱟ ᱡᱮ ᱥᱟᱱᱛᱟᱲ ᱥᱟᱸᱶᱛᱟ ᱨᱮᱱᱟᱜ᱾ ᱮᱸ ᱱᱚᱣᱟ ᱫᱚ ᱢᱤᱫᱴᱮᱱ ᱟᱹᱰᱤᱴᱟᱜ ᱜᱮ ᱥᱚᱪᱮᱛᱚᱱ᱾ ᱛᱟ ᱟᱹᱰᱤ ᱞᱟᱹᱠᱛᱤ ᱠᱟᱱ ᱛᱟᱵᱚᱱᱟ ᱢᱮᱱᱛᱮ ᱤᱧᱦᱩᱧ ᱢᱚᱱᱮᱭᱟ ᱟᱨ ᱥᱟᱨᱤ ᱜᱮ ᱜᱚᱝᱠᱮ ᱟᱨ ᱢᱤᱫᱴᱮᱱ ᱟᱹᱰᱤ ᱜᱟᱱ ᱜᱮ ᱧᱮᱞᱚᱜᱚᱜ ᱠᱟᱱᱟ ᱡᱮ ᱱᱤᱛ ᱚᱠᱛᱚ ᱨᱮᱱ ᱜᱤᱫᱽᱨᱟᱹ ᱠᱚ ᱥᱮᱬᱟ ᱦᱚᱲᱟᱜ ᱠᱟᱛᱷᱟ ᱠᱚ ᱥᱚᱴᱷᱤᱠ ᱢᱚᱛᱚ ᱵᱟᱝᱠᱚ ᱟᱸᱡᱚᱢᱟ ᱦᱮᱸ ᱡᱟᱨ ᱠᱟᱨᱚᱱ ᱛᱮ ᱚᱠᱚᱭ ᱚᱠᱟ ᱵᱩᱜᱤ ᱠᱟᱛᱷᱟ ᱚᱠᱟ ᱵᱟᱹᱲᱤᱡ ᱠᱟᱛᱷᱟ ᱱᱚᱣᱟ ᱫᱚ ᱟᱡ ᱫᱚ ᱢᱟᱱᱮ ᱛᱤᱥᱦ ᱦᱚᱸ ᱵᱟᱝᱮ ᱵᱤᱪᱟᱹᱨᱟ ᱢᱮᱱᱛᱮ ᱢᱚᱱᱮᱭᱭᱟ
ᱴᱷᱤᱠ ᱮᱠᱵᱟᱨᱮ ᱮᱠᱟᱞ ᱠᱟᱛᱷᱟ ᱱᱚᱭᱟᱨᱮ ᱤᱧᱦᱚᱸ ᱟᱹᱰᱤ ᱱᱟᱯᱟᱭ ᱠᱟᱛ ᱜᱤᱧ ᱟᱹᱭᱠᱟᱹᱣ ᱠᱮᱫᱟ ᱱᱚᱣᱟ ᱟᱢᱟᱜ ᱠᱟᱛᱷᱟ ᱟᱡᱚᱢ ᱠᱟᱛᱮ ᱦᱮᱸ ᱪᱮᱫᱟᱜ ᱵᱟᱝᱢᱟ ᱱᱚᱝᱠᱟ ᱧᱮᱞ ᱠᱟᱱ ᱜᱮᱪᱚ ᱥᱮᱬᱟ ᱦᱚᱲᱟᱜ ᱠᱟᱛᱷᱟ ᱫᱚ ᱚᱱᱮ ᱛᱤᱧ ᱞᱟᱹᱭ ᱠᱮᱫᱟ ᱯᱳᱭᱞᱳ ᱨᱮᱱ ᱡᱮ ᱠᱷᱟᱢ ᱠᱷᱟᱢᱛᱤ ᱛᱟᱦᱮᱱ ᱠᱟᱱᱟ ᱥᱮ ᱩᱱᱤ ᱚᱱᱟ ᱵᱩᱜᱤ ᱵᱟᱹᱲᱤᱡ ᱢᱤᱫᱴᱟᱝ ᱦᱩᱰᱤᱧ ᱦᱟᱯᱲᱟᱜ ᱨᱮᱱᱟᱜ ᱢᱤᱫᱴᱟᱝ ᱡᱟᱦᱟᱸ ᱢᱟᱱᱟᱣ ᱵᱟᱛᱟᱣ ᱠᱟᱛᱷᱟ ᱥᱮ ᱩᱱᱤ ᱫᱚ ᱵᱟᱝᱜᱮ ᱵᱟᱰᱟᱭ ᱛᱤᱭᱳᱜ ᱫᱟᱲᱮᱭᱟᱜᱟ ᱟᱫᱚ ᱟᱭᱳ ᱟᱭᱳ ᱮᱸᱜᱟᱛᱟᱯᱟᱛᱟᱜ ᱡᱟᱦᱟᱸ ᱢᱤᱫᱴᱟᱝ ᱤᱭᱟᱹ ᱛᱟᱦᱮᱱᱟ ᱢᱮᱫᱴᱟᱝ ᱡᱟᱦᱟᱸ ᱵᱚᱱ ᱞᱟᱹᱭ ᱫᱚ ᱫᱚᱢᱮ ᱫᱟᱭᱟ ᱫᱩᱞᱟᱹᱲ ᱤᱱᱠᱟᱹ ᱞᱮᱠᱟ ᱨᱮᱜᱮ ᱦᱮᱸ ᱥᱮ ᱟᱫᱚ ᱟᱭᱤᱡ ᱟᱡ ᱟᱭᱳ ᱥᱮ ᱮᱸᱜᱟ ᱮᱸᱜᱟᱛ ᱟᱯᱟᱛ ᱡᱟᱦᱟᱸᱭ ᱜᱮᱠᱤᱱ ᱦᱩᱭᱩᱜ ᱩᱱᱠᱤᱱ ᱦᱚᱸᱠᱤᱱ ᱞᱟᱹᱭᱟᱠᱤᱱ ᱡᱩᱫᱤ ᱟᱢ ᱱᱤᱡᱮᱨᱟᱜ ᱡᱟᱦᱟᱱᱟᱜ ᱜᱮ ᱢᱤᱫᱴᱟᱝ ᱵᱟᱹᱲᱤᱡ ᱠᱟᱛᱷᱟ ᱞᱟᱹᱭᱟᱛᱮᱫ ᱢᱮᱛᱟᱭᱟ ᱥᱮ ᱱᱟᱥᱮᱱᱟᱜ ᱪᱮᱴᱟᱜ ᱠᱮᱫᱮᱭᱟ ᱦᱮᱸ ᱥᱮ ᱵᱟᱝ ᱱᱤᱡᱮ ᱪᱮᱛᱟᱱ ᱨᱮ ᱠᱟᱛᱷᱟ ᱯᱷᱮᱨᱚᱞ ᱞᱮᱠᱷᱟᱱ ᱚᱸᱰᱮ ᱮᱸᱜᱟᱛ ᱥᱮ ᱟᱯᱟᱛ ᱛᱮᱠᱤᱱ ᱞᱟᱹᱭᱭᱟᱠᱤᱱ ᱡᱟᱦᱟᱸᱭᱮᱱ ᱛᱤᱧ ᱜᱮ ᱦᱚᱯᱚᱱ ᱟᱢᱟᱜ ᱥᱮᱫ ᱫᱚ ᱪᱮᱫ ᱪᱟᱞᱟᱜ ᱠᱟᱱ ᱛᱟᱢᱟ ᱟᱢ ᱤᱧᱤᱡ ᱜᱤᱫᱟᱹᱨ ᱪᱮᱛᱟᱱ ᱨᱮ ᱪᱮᱫᱟᱜ ᱛᱤᱢ ᱨᱟᱠᱟᱵ ᱠᱟᱫᱟ ᱩᱱᱠᱩᱣᱟᱜ ᱠᱩᱠᱞᱤ ᱫᱚ ᱤᱱᱟᱹᱜᱮ ᱛᱮ ᱜᱤᱫᱽᱨᱟᱹ ᱪᱮᱫ ᱵᱷᱩᱞ ᱟᱠᱟᱫ ᱦᱮᱸ ᱪᱮᱫ ᱵᱟᱭ ᱵᱷᱩᱞ ᱟᱠᱟᱫᱟ ᱪᱮᱫᱟᱜ ᱤᱧ ᱱᱚᱰᱮ ᱢᱟᱪᱟᱨᱮ ᱟᱰᱟᱭᱮᱫ ᱛᱟᱦᱮᱸᱜ ᱥᱮ ᱪᱮᱫ ᱱᱩᱱᱟᱹᱜ ᱥᱮᱬᱟ ᱦᱚᱲ ᱴᱷᱮᱱ ᱟᱡ ᱪᱮᱫᱟᱜ ᱮ ᱮᱢ ᱛᱟᱭᱟᱭ ᱫᱟ ᱩᱱᱠᱩ ᱴᱷᱮᱱ ᱠᱷᱚᱱ ᱟᱡ ᱪᱮᱫ ᱮ ᱥᱮᱬᱟᱭᱟ ᱦᱮᱸ ᱥᱮᱮ ᱵᱟᱝ ᱱᱚᱜᱼᱚ ᱱᱚᱣᱟ ᱵᱟᱠᱷᱨᱟ ᱛᱮ ᱮᱠᱵᱟᱨ ᱱᱚᱣᱟ ᱠᱚ ᱵᱟᱠᱷᱨᱟᱛᱮ ᱡᱩᱫᱤ ᱩᱱᱤ ᱱᱚᱰᱮ ᱠᱷᱟᱱᱢ ᱞᱟᱜᱟᱭᱟ ᱥᱮ ᱩᱱᱟᱹᱜ ᱩᱞᱴᱟᱹ ᱠᱟᱛᱷᱟ ᱮᱸᱜᱟᱛᱟ ᱟᱯᱟᱛ ᱚᱱᱟ ᱠᱟᱛᱷᱟ
ᱮᱠᱟᱞ ᱮᱠᱟᱞ ᱥᱚᱵ ᱥᱚᱢᱚᱭ ᱢᱤᱫᱴᱮᱱ ᱱᱤᱛᱚᱜᱟᱜ ᱡᱩᱣᱟᱹᱱ ᱦᱚᱲᱢᱚ ᱫᱚ ᱥᱮ ᱢᱟᱱᱮ ᱞᱚᱞᱚ ᱢᱟᱭᱟᱝ ᱜᱮ ᱞᱤᱸᱜᱤᱱᱟ
ᱮᱠ ᱵᱪᱚᱨ ᱴᱷᱤᱠ ᱠᱟᱛᱷᱟ ᱫᱚ ᱱᱼ ᱱᱤᱭᱟᱹ ᱠᱟᱱᱟ ᱥᱮ ᱟᱫᱚ ᱟᱯᱟᱛ ᱮᱸᱜᱟᱛ ᱟᱯᱟᱛ ᱦᱚᱸ ᱵᱟᱠᱚ ᱵᱟᱰᱟᱭ ᱛᱤᱭᱳᱟᱹᱜ ᱫᱟᱲᱮᱭᱟᱜᱼᱟᱚᱞ ᱫᱚ ᱡᱟᱦᱟᱸᱭ ᱟᱛᱤᱧ ᱜᱮ ᱟᱫᱚ ᱚᱱᱮ ᱡᱟᱦᱟᱸ ᱛᱤᱱᱜ ᱜᱮ ᱠᱟᱛᱷᱟᱭ ᱞᱟᱹᱭᱮᱫ ᱠᱷᱟᱱ ᱫᱚ ᱟ ᱦᱚᱯᱚᱱ ᱛᱮᱫ ᱦᱚᱸ ᱵᱷᱟᱜᱤ ᱜᱮᱭ ᱟᱹᱭᱠᱟᱹᱣ ᱫᱟᱭ ᱫᱫᱟ ᱵᱷᱟᱜᱤ ᱤᱧ ᱫᱚ ᱤᱧ ᱟᱭᱳ ᱤᱧ ᱵᱟᱵᱟ ᱛᱟᱹᱠᱤᱱ ᱫᱚ ᱫᱚᱢᱮ ᱨᱟᱹᱥᱠᱟᱹ ᱦᱮᱸᱥᱮ ᱵᱟᱝ ᱤᱧ ᱡᱟᱦᱟᱸ ᱜᱤᱧ ᱞᱟᱹᱭᱟ ᱚᱱᱠᱟᱜᱮ ᱟᱨ ᱱᱤᱛᱚᱜᱜ ᱯᱨᱟᱭ ᱧᱮᱞ ᱠᱟᱱᱟ ᱢᱟᱱᱮ ᱢᱤᱫᱴᱟᱝ ᱦᱚᱯᱚᱱ ᱡᱫᱤ ᱠᱚ ᱛᱟᱦᱮᱱᱟ
ᱦᱩᱻᱸ
ᱚᱱᱟ ᱨᱮᱢᱟ ᱟᱨᱚ ᱩᱱᱠᱩ ᱢᱟ ᱟᱨᱦᱚᱸ ᱟᱹᱰᱤ ᱡᱟᱹᱥᱛᱤ ᱠᱚ ᱦᱟᱹᱞ ᱵᱟᱹᱞᱤᱭᱮᱫᱼᱟ ᱠᱚ ᱦᱮᱸ ᱥᱮᱮ ᱵᱟᱝ ᱠᱩᱛ ᱵᱟᱜᱛᱚ ᱢᱩᱥᱠᱤᱞ ᱫᱚᱚ
ᱮᱠᱟᱞ ᱮᱠᱟᱞ ᱦᱳᱭ ᱜᱚᱝᱠᱮ ᱢᱮᱱ ᱱᱚᱣᱟ ᱠᱟᱛᱷᱟ ᱡᱮᱦᱮᱛᱩ ᱵᱤᱱ ᱞᱟᱹᱭ ᱠᱮᱫᱟ ᱱᱚᱜᱼᱚᱭ ᱡᱮ ᱵᱚᱭᱦᱟ ᱵᱚᱭᱦᱟ ᱨᱮᱱᱟᱜ ᱡᱟᱦᱟᱸ ᱥᱟᱹᱜᱟᱹᱭ ᱢᱮᱱᱟᱜᱼᱟ ᱦᱮᱸ ᱛᱚ ᱟ. ᱻ ᱱᱚᱣᱟ ᱨᱮᱱᱟᱜ ᱵᱟᱯᱟᱞ ᱨᱮᱱᱟᱜ ᱫᱚ ᱟᱹᱰᱤ ᱨᱚᱠᱚᱢ ᱠᱟᱨᱚᱱ ᱢᱮᱱᱟᱜᱼᱟ
ᱦᱩᱸ ᱦᱩᱸ
ᱮᱠ ᱵᱟᱨᱮ
ᱮᱠᱟᱞ ᱜᱮ ᱢᱮᱱᱟᱜ ᱜᱮᱭᱟ ᱛᱚ ᱦᱚᱭ ᱛᱚ ᱟᱫᱚ ᱱᱚᱛᱮ ᱫᱚ ᱟᱫᱚ ᱵᱟᱹᱧ ᱪᱟᱞᱟᱜ ᱠᱟᱱᱟ ᱟᱨ ᱢᱤᱫᱴᱮᱱ ᱥᱟᱛᱟᱢᱤᱧ ᱥᱟᱵ ᱮᱫᱟ ᱡᱟᱦᱟᱸ ᱫᱚ ᱱᱤᱛ ᱩᱢᱮᱨ ᱨᱮᱱ ᱡᱩᱣᱟᱹᱱ ᱠᱚ ᱥᱮ ᱦᱩᱰᱤᱧ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱟᱹᱰᱤ ᱩᱥᱟᱹᱨᱟ ᱢᱟᱱᱮ ᱪᱮᱫ ᱦᱚᱸ ᱵᱟᱝ ᱛᱟᱭᱚᱢ ᱢᱟᱲᱟᱝ ᱵᱟᱝ ᱩᱭᱦᱟᱹᱨ ᱠᱟᱛᱮᱜ ᱠᱚ ᱵᱟᱯᱞᱟᱜ ᱠᱟᱱ ᱱᱚᱣᱟ ᱵᱟᱵᱚᱛ ᱢᱤᱫᱵᱟᱨ ᱠᱟᱛᱷᱟ
ᱟᱪᱪᱷᱟ ᱟᱪᱪᱷᱟ ᱦᱮᱸ ᱟᱪᱪᱷᱟ ᱦᱮᱸ ᱱᱚᱣᱟ ᱫᱚ ᱟᱹᱰᱤ ᱢᱟᱨᱟᱝ ᱨᱮᱱᱟᱜ ᱠᱟᱛᱷᱟ ᱠᱟᱱ ᱜᱮᱭᱟ ᱱᱤᱛᱚᱜ ᱦᱟᱞᱚᱛ ᱨᱮᱱᱟᱜ ᱠᱟᱛᱷᱟ ᱥᱟᱵ ᱨᱟᱠᱟᱵ ᱟᱠᱟᱫ ᱛᱟᱞᱟᱝ ᱜᱮᱭᱟ ᱤᱱᱟᱹ ᱞᱮᱠᱟ ᱛᱮᱜᱮ ᱤᱧᱦᱚᱧ ᱞᱟᱹᱭᱟ ᱡᱮ ᱱᱚᱜᱼᱚᱭ ᱡᱮ ᱱᱚᱝᱠᱟ ᱦᱩᱰᱤᱧ ᱦᱩᱰᱤᱧ ᱢᱟᱪᱷᱟ ᱢᱟᱹᱭ ᱵᱟᱵᱩ ᱛᱟᱠᱚ ᱱᱩᱠᱩ ᱫᱚ ᱵᱟᱠᱚ ᱵᱟᱰᱟᱭ ᱟ ᱱᱚᱣᱟ ᱨᱮᱱᱟᱜ ᱪᱮᱫ ᱦᱚ ᱦᱮᱸ ᱥᱮ ᱵᱟᱝ ᱩᱱᱠᱩ ᱫᱚ ᱚᱱᱟ ᱨᱮᱱᱟᱜ ᱡᱟᱦᱟᱸ ᱠᱚ ᱞᱚᱞᱚ ᱢᱟᱭᱟ ᱚᱠᱛᱚ ᱫᱚ ᱵᱟᱝ ᱮᱢ ᱵᱟᱰᱟᱭ ᱦᱚᱫ ᱫᱟᱲᱮᱭᱟᱜᱼᱟ ᱟᱵᱚ ᱵᱚᱱ ᱧᱮᱞ ᱠᱟᱫᱟ ᱡᱮ ᱠᱷᱮᱞ ᱠᱷᱮᱞ ᱛᱮ ᱡᱟᱦᱟᱸᱭ ᱵᱟᱡᱟᱜ ᱨᱮᱦᱚᱭ ᱥᱮ ᱵᱟᱝ ᱩᱱᱤ ᱡᱷᱚᱷᱜ ᱵᱟᱝ ᱮ ᱵᱩᱡᱽ ᱫᱟᱲᱮᱜ ᱠᱟᱱᱟ ᱩᱱ ᱚᱠᱛᱚ ᱫᱚ ᱟᱭᱟᱜ ᱡᱟᱦᱟᱸ ᱦᱚᱲᱢᱚ ᱨᱮᱱᱟᱜ ᱢᱟᱭᱟᱝ ᱥᱮ ᱵᱟᱝ ᱵᱟᱭ ᱵᱩᱡᱽ ᱫᱟᱲᱮᱭᱟᱜᱼᱟ ᱨᱟᱹᱯᱩᱫᱚᱜ ᱨᱮᱦᱚᱸ ᱩᱱᱤ ᱫᱚ ᱪᱮᱫ ᱞᱮᱠᱟ ᱦᱚᱸ ᱵᱟᱭ ᱟᱹᱭᱠᱟᱣ ᱟ ᱾ ᱟᱢ ᱡᱩᱫᱤ ᱛᱟᱲᱟᱢᱮᱢ ᱢᱮᱛᱟᱭᱟ ᱥᱮ ᱞᱮᱠᱮᱨ ᱞᱮᱠᱮᱨ ᱩᱱᱤ ᱛᱟᱲᱟᱢ ᱟᱭ ᱢᱮᱱᱠᱷᱟᱱ ᱚᱱᱟ ᱡᱚᱦᱚᱜ ᱨᱮᱠᱷᱟᱡ ᱫᱚ ᱚᱱᱟ ᱢᱟᱭᱟᱢ ᱞᱟᱲᱮᱡᱚᱜᱼᱟ ᱥᱮ ᱵᱟᱝ ᱩᱱ ᱚᱠᱛᱚ ᱜᱮ ᱚᱱᱟ ᱫᱚ ᱵᱩᱡᱽ ᱧᱟᱢᱚᱜᱚᱜᱼᱟ ᱡᱮ ᱛᱤᱱ ᱡᱳᱨᱮ ᱵᱟᱡᱟᱣ ᱟᱠᱟᱱᱟ ᱢᱮᱱᱛᱮ ᱟᱡ ᱟᱡ ᱮ ᱟᱹᱭᱠᱟᱹᱣ ᱥᱮ ᱚᱱᱩᱢᱟᱱ ᱫᱟᱲᱮᱭᱟᱜᱼᱟ ᱥᱮᱢ ᱠᱮᱥ ᱜᱮ ᱠᱟᱱᱟ ᱱᱚᱣᱟ ᱦᱚᱸ ᱩᱱᱠᱩ ᱞᱚᱞᱚ ᱢᱟᱭᱟᱢ ᱚᱠᱛᱚ ᱨᱮᱫᱚ ᱩᱱᱠᱩ ᱫᱚ ᱵᱟᱝᱠᱚ ᱵᱟᱰᱟᱭ ᱦᱚᱫ ᱫᱟᱲᱮᱭᱟᱜᱼᱟ ᱡᱮ ᱚᱠᱟ ᱴᱷᱤᱠᱟ ᱚᱠᱟ ᱵᱟᱝ ᱴᱷᱤᱠᱟ ᱦᱮᱸ ᱥᱮ ᱵᱟᱝ ᱱᱚᱝᱠᱟ ᱞᱮᱠᱟ ᱨᱮᱜᱮ ᱚᱱᱟ ᱴᱷᱤᱠ ᱵᱟᱝ ᱴᱷᱤᱠ ᱯᱟᱱᱛᱮ ᱯᱟᱱᱛᱮ ᱢᱟᱬᱟᱝ ᱨᱮᱜᱮ ᱩᱱᱤ ᱵᱟᱯᱞᱟ ᱮᱱᱟ ᱠᱚ ᱵᱟᱯᱞᱟ ᱛᱟᱭᱱᱚᱢ ᱟᱫᱚᱠᱚ ᱩᱭᱦᱟᱹᱨᱟᱠᱚ ᱤᱥ, ᱪᱮᱫ ᱢᱮᱱᱛᱮ ᱫᱩᱧ ᱟᱹᱜᱩ ᱠᱮᱫᱮᱭᱟ ‌ᱚᱱᱟ‌ ᱠᱷᱟᱹᱛᱤᱨ ᱛᱮᱜᱮ ᱚᱱᱟ ᱫᱚ ᱵᱟᱝ ᱤᱧ ᱟᱹᱜᱩ ᱞᱮᱠᱷᱟᱱ ᱫᱚ ᱱᱟᱯᱟᱭ ᱠᱚᱜ ᱠᱮᱭᱟ ᱦᱮᱸ ᱥᱮ ᱵᱟᱝ ᱦᱚᱜᱼᱚ ᱱᱚᱣᱟ ᱩᱭᱦᱟᱹᱨ ᱵᱷᱟᱵᱽᱱᱟ ᱛᱟᱭᱚᱢ ᱦᱤᱡᱩᱜᱼᱟ ᱟᱨ ᱛᱟᱭᱚᱢ ᱛᱮ ᱫᱟᱬᱟᱱ ᱨᱮᱱᱟᱜ ᱢᱤᱫᱴᱟᱝ ᱫᱟᱬᱟ ᱛᱮᱦᱚᱸ ᱵᱟᱝ ᱢᱮᱴᱟᱣ ᱠᱚᱜ ᱛᱟᱢᱟ ᱥᱚᱠ ᱠᱚᱦᱚᱸ ᱦᱮᱸ ᱥᱮ ᱵᱟᱝ ᱟᱨ ᱦᱟᱨᱟᱜ ᱡᱩᱣᱟᱱ ᱚᱠᱛᱚ ᱨᱮᱜᱮ ᱡᱩᱫᱤ ᱟᱢ ᱫᱚᱢ ᱟᱹᱜᱩ ᱡᱚᱝᱟᱜ ᱟᱫᱚ ᱫᱟᱲᱟ ᱨᱮᱱᱟᱜ ᱥᱚᱠ ᱫᱚ ᱢᱮᱴᱟᱜ ᱛᱟᱢᱟ ᱚᱠᱟᱨᱮ ᱚᱱᱟ ᱫᱟᱲᱟᱱ ᱟᱢ ᱛᱚᱵᱮ ᱥᱮ ᱛᱚ ᱥᱚᱠ ᱫᱚ ᱢᱮᱛᱟᱜᱼᱟ ᱥᱮ ᱪᱮᱫ ᱮᱢ ᱞᱟᱹᱭᱫᱟ
ᱮᱠᱟᱞ ᱮᱠᱟᱞ ᱟᱰᱤ ᱱᱟᱯᱟᱭ ᱵᱤᱱ ᱞᱟᱹᱭ ᱠᱮᱫ ᱟ ᱜᱚᱝᱠᱮ ᱦᱟᱱᱮ ᱡᱮ ᱥᱮᱫ ‌ᱦᱟᱱᱮ ᱡᱮ ᱠᱟᱹᱴᱤᱡ ᱪᱟᱞᱟᱝ ᱮᱱᱟᱱ ᱨᱮᱞᱟᱝ ᱜᱚᱞᱯᱚ ᱠᱮᱫ ᱫᱚ ᱡᱮ ᱡᱟᱦᱟᱸᱭ ᱫᱚ ᱚᱞᱚᱜ ᱯᱟᱲᱦᱟᱣ ᱚᱞᱚᱜ ᱯᱟᱲᱦᱟᱣ ᱡᱟᱦᱟᱸ ᱜᱮᱭᱟᱱ ᱠᱟᱱᱟ ᱱᱚᱣᱟ ᱫᱚ ᱛᱮᱜᱮ ᱟᱨᱡᱟᱣ ᱡᱚᱝ ᱦᱩᱭᱩᱜᱼᱟ ᱦᱮᱸ ᱚᱠᱚᱭ ᱵᱟᱭ ᱮᱢᱟᱢᱟ ᱥᱮ ᱚᱠᱚᱭ ᱵᱟᱭ ᱞᱟᱹᱭ ᱟᱢᱟ ᱚᱠᱚᱭ ᱵᱟᱭ ᱵᱩᱡᱷᱟᱹᱣ ᱢᱮᱭᱟ, ᱱᱤᱛᱚᱜ ᱫᱚ ᱥᱟᱹᱨᱤ ᱜᱮ ᱦᱩᱸ ᱚᱞᱚᱜ ᱯᱟᱲᱦᱟᱣ ᱨᱮᱦᱚᱸ ᱧᱮᱞᱚᱜᱚᱜ ᱠᱟᱱ ᱜᱮᱭᱟ ᱠᱷᱟᱹᱞᱤ ᱵᱳᱭ ᱨᱮᱱᱟᱜ ᱮᱸᱜ ᱜᱮᱭᱟᱱ ᱛᱮᱫᱚ ᱵᱟᱝ ᱡᱟᱦᱟᱸ ᱟᱢᱟᱜ ᱮᱸᱻ ᱮᱸᱻ ᱟᱛᱳ ᱴᱚᱞᱟ ᱯᱟᱨᱥᱟ ᱨᱮ ᱵᱟ ᱯᱨᱟᱠᱨᱤᱛᱤᱠ ᱨᱮᱱᱟᱜ ᱚᱱᱟ ᱜᱮᱭᱟᱱ ᱛᱮ ᱟᱢ ᱦᱟᱨᱟ ᱨᱟᱠᱟᱵ ᱦᱩᱭᱩᱜ ᱛᱟᱢᱟ ᱛᱚᱵᱮᱱᱟ ᱟᱢ ᱥᱚᱴᱷᱤᱠ ᱢᱚᱛᱚ ᱜᱮᱭᱟᱱᱮᱢ ᱧᱟᱢᱟᱠᱟᱫ ᱥᱮ ᱦᱚᱲ ᱞᱮᱠᱟ ᱦᱚᱲᱮᱢ ᱛᱮᱭᱟᱨᱚᱜᱼᱟ ᱢᱮᱱᱛᱮ ᱤᱧ ᱦᱚᱸᱧ ᱵᱩᱡᱷᱟᱹᱣᱟ ᱥᱮ
ᱴᱷᱤᱠ ᱴᱷᱤᱠ ᱦᱮᱸ ᱠᱟᱛᱷᱟ ᱫᱚ ᱠᱟᱱ ᱜᱮᱭᱟ ᱥᱮ ᱚᱱᱟ ᱠᱷᱟᱹᱛᱤᱨ ᱛᱮᱜᱮ ᱛᱚ ᱤᱧ ᱦᱚᱧ ᱞᱟᱹᱭ ᱟᱯᱮᱭᱟ ᱡᱮ ᱟᱵᱚ ᱡᱟᱦᱟᱸ ᱞᱮᱠᱟ ᱞᱟᱹᱠᱛᱤ ᱠᱟᱱ ᱛᱟᱵᱚᱱᱟ ᱦᱚᱲ ᱞᱮᱠᱟ ᱦᱚᱲ ᱛᱮᱭᱟᱨᱚᱜ ᱚᱱᱠᱟ ᱞᱮᱠᱟᱛᱮ ᱟᱵᱚ ᱛᱮᱭᱟᱨ ᱦᱩᱭᱩᱜ ᱛᱟᱵᱚᱱᱟ ᱵᱟᱝᱠᱷᱟᱱ ᱫᱚ ᱛᱟᱭᱚᱢ ᱫᱟᱨᱟᱢ ᱯᱚᱥᱛᱟᱜ ᱟᱢ ᱠᱷᱥᱛᱟᱜ ᱟᱢ ᱩᱱ ᱫᱚ ᱚᱦᱚᱢ ᱪᱤᱠᱟᱹ ᱠᱮᱭᱟ ᱵᱚᱦᱚᱜ ᱜᱚᱴᱟ ᱚᱝᱠᱟᱢ ᱛᱟᱯᱤᱧ ᱵᱟᱲᱟᱭ ᱛᱟᱥᱮᱨ ᱵᱟᱲᱟᱭ ᱛᱟᱢᱟ ᱟᱫᱚ ᱜᱷᱟᱨᱚᱸᱧᱽ ᱡᱟᱦᱟᱸ ᱠᱟᱛᱷᱟ ᱟᱢᱫᱚ ᱜᱷᱟᱨᱚᱸᱧᱽ ᱛᱚᱞ ᱞᱟᱹᱜᱤᱫ ᱡᱟᱦᱟᱸ ᱠᱚ ᱵᱟᱯᱞᱟ ᱠᱟᱱᱟ ᱠᱚ ᱩᱱᱠᱩ ᱫᱚ ᱚᱱᱟ ᱛᱮᱫᱚ ᱵᱟᱝ ᱟᱵᱮᱜᱽ ᱛᱮᱠᱚ ᱵᱟᱯᱞᱟ ᱟᱠᱟᱱᱟ ᱟᱫᱚ ᱚᱱᱟ ᱟᱵᱮᱜᱽ ᱨᱮᱱᱟᱝ ᱱᱮᱥᱟ ᱠᱟᱴᱟᱣ ᱞᱮᱱ ᱛᱟᱠᱚ ᱠᱷᱟᱱ ᱜᱮ ᱟᱫᱚ ᱩᱱᱠᱩ ᱫᱚ ᱟᱫᱚ ᱵᱟᱝ ᱠᱩᱥᱤ, ᱠᱩᱥᱤ ᱠᱩᱥᱟᱹᱞ ᱦᱮᱸ ᱟᱫᱚ ᱵᱟᱱᱟ ᱦᱚᱲ ᱵᱟᱨ ᱨᱚᱠᱚᱢ ᱵᱟᱨ ᱥᱮᱫ ᱠᱤᱱ ᱰᱟᱦᱨᱟ ᱰᱟᱦᱟᱨ ᱠᱤᱱ ᱰᱟᱨᱦᱟᱜᱼᱟ ᱟᱫᱚ ᱩᱱ ᱥᱚᱢᱚᱭ ᱪᱮᱫ ᱪᱤᱠᱟᱹᱜ ᱠᱟᱱᱟ ᱚᱱᱟ ᱜᱷᱟᱨᱚᱸᱡᱽ ᱫᱚ ᱢᱤᱫᱴᱟᱝ ᱡᱟᱦᱟᱸ ᱥᱩᱞᱩᱠ ᱜᱷᱟᱨᱚᱸᱡᱽ ᱫᱚ ᱚᱱᱟ ᱫᱚ ᱵᱟᱝ ᱛᱮᱭᱟᱨᱚᱜᱼᱟ
ᱦᱩᱸ ᱦᱩᱸ ᱦᱩᱸ
ᱡᱮ ᱚᱱᱟ ᱥᱩᱞᱩᱠ ᱜᱷᱟᱨᱚᱸᱡᱽ ᱫᱚ ᱵᱟᱝ ᱫᱚᱦᱚᱜᱼᱟ ᱵᱟᱝ ᱛᱟᱦᱮᱱᱟ ᱟᱫᱚ ᱚᱱ-ᱚᱝᱟᱜ ᱜᱮ ᱰᱟᱢ ᱰᱟᱦᱮ ᱟᱱᱟᱴ ᱠᱟᱨᱚ ᱟᱢ ᱛᱟᱦᱮᱱ ᱢᱮ, ᱤᱧ ᱦᱚᱸ ᱛᱟᱦᱮᱱᱟ ᱱᱚᱜᱼᱚ ᱱᱚᱝᱠᱟ ᱠᱟ ᱠᱟᱛᱮᱜ ᱜᱮ ᱵᱤᱥᱤ ᱜᱮ ᱜᱷᱟᱨᱚᱸᱡᱽ ᱪᱟᱞᱟᱜ ᱠᱟᱱ ᱛᱟᱠᱚᱣᱟ ᱟᱹᱰᱤ ᱡᱩᱣᱟᱱ ᱠᱚᱣᱟᱜ ᱫᱚ
ᱩᱸ ᱮᱸ ᱮᱠᱟᱞ ᱮᱠᱟᱞ ᱚᱱᱟᱠᱚ ᱟᱹᱰᱤ ᱠᱚᱢ ᱩᱢᱮᱹᱨ ᱨᱮ ᱵᱟᱯᱞᱟ ᱠᱟᱛᱮᱫ ᱩᱢᱮᱨ ᱨᱮᱱᱟᱜ ᱡᱟᱦᱟᱸ ᱨᱟᱹᱥᱠᱟᱹ ᱚᱱᱟ ᱨᱟᱹᱥᱠᱟᱹ ᱡᱚᱝ ᱦᱟᱹᱯᱤᱫ ᱞᱮᱠᱷᱟᱱ ᱜᱮ ᱡᱟᱦᱟᱸ ᱟᱸᱻ ᱟᱠᱤᱱᱟᱜ ᱟᱫᱚ ᱡᱟᱦᱟᱸ ᱛᱚᱯᱚᱞ ᱛᱟᱦᱮᱸ ᱠᱟᱱᱟ ᱚᱱᱟ ᱟᱹᱰᱤᱴᱟ ᱜᱮ ᱪᱷᱟᱲᱟᱜ ᱠᱟᱱ ᱞᱮᱠᱟ ᱱᱚᱣᱟ ᱢᱤᱫᱴᱮᱱ ᱩᱭᱦᱟᱹᱨ ᱧᱟᱢᱚᱜ ᱠᱟᱱᱟ
ᱦᱮᱸ ᱴᱷᱤᱠ ᱠᱟᱛᱷᱟᱢ ᱞᱟᱹᱭ ᱟᱠᱟᱫᱟ ᱛᱚ, ᱚᱱᱟ ᱠᱟᱨ ᱠᱷᱟᱛᱤᱨ ᱛᱮᱜᱮ ᱛᱚ ᱱᱚᱣᱟ ᱫᱚ ᱢᱮᱱᱫᱟ ᱡᱮ ᱟᱫᱚ ᱱᱤᱛᱚᱜ ᱩᱱᱟᱜ ᱦᱟᱹᱭ ᱯᱷᱟᱹᱭ ᱨᱮᱱᱟᱜ ᱫᱚ ᱪᱮᱫ ᱠᱟᱱᱟ ᱚᱠᱛᱚ ᱦᱮᱱᱟᱜ ᱠᱟᱜ ᱜᱮᱭᱟ ᱡᱟᱱᱟᱢ ᱟᱠᱟᱱᱟᱢ ᱡᱚᱠᱷᱚᱱ ᱟᱢ ᱞᱟᱹᱜᱤᱫ ᱫᱚ ᱢᱤᱫᱴᱟᱱ ᱫᱚ ᱦᱮᱱᱟᱜ ᱠᱟᱫᱮ ᱜᱮᱭᱟ
ᱦᱮᱸ ᱦᱮᱸ
ᱟᱢ ᱫᱚ ᱚᱱᱟ ᱫᱚᱢ ᱡᱚᱲᱟᱣ ᱫᱟᱲᱮᱭᱟᱜᱼᱟᱢ ᱜᱮᱭᱟ ᱱᱤᱛᱚᱜ ᱟᱢ ᱡᱟᱦᱟᱸᱢ ᱦᱮᱡ ᱟᱠᱟᱱᱟ ᱡᱟᱦᱟᱸ ᱞᱟᱹᱜᱤᱫ ᱛᱮ ᱤᱱᱟᱹ ᱠᱚ ᱟᱵᱚ ᱠᱷᱟᱹᱞᱤ ᱪᱮᱫ ᱤᱧ ᱞᱟᱹᱭᱟ ᱟᱵᱚ ᱡᱩᱫᱤ ᱵᱚᱱ ᱩᱭᱦᱟᱹᱨ ᱵᱷᱟᱵᱤᱭᱟ ᱡᱮ ᱟᱵᱚ ᱫᱷᱟᱹᱨᱛᱤ ᱛᱮ ᱦᱮᱡ ᱠᱟᱱᱟᱵᱚᱱ ᱪᱮᱫ ᱞᱟᱹᱜᱤᱫ ᱪᱮᱫ ᱫᱚᱨᱠᱟᱨ ᱟᱵᱚ ᱱᱚ ᱡᱟᱱᱟᱢᱮᱱᱟᱵᱚᱱ ᱵᱟᱝ ᱪᱮᱜ ᱞᱟᱹᱜᱤᱫ ᱤᱧ ᱱᱤᱛᱚᱜ ᱠᱟᱹᱢᱤ ᱛᱮᱜ ᱚᱞ ᱯᱟᱲᱦᱟᱜ ᱢᱮ᱾ ᱠᱟᱹᱢᱤ ᱠᱟᱹᱥᱱᱤ ᱢᱮ ᱴᱟᱠᱟ ᱯᱚᱭᱥᱟ ᱨᱚᱡᱽᱜᱟᱨ ᱢᱮ ᱢᱤᱜ ᱵᱤᱛᱟᱹ ᱞᱟᱡ ᱟᱹᱥᱩᱞᱚᱜ ᱞᱟᱹᱜᱤᱫ ᱛᱮ ᱵᱩᱦᱩ ᱠᱤᱪᱷᱩᱭ ᱢᱮ ᱢᱤᱫᱴᱟᱱ ᱰᱨᱮᱥ ᱞᱟᱜᱟᱣ ᱞᱟᱹᱜᱤᱫ ᱛᱮ ᱚᱲᱟᱜ ᱵᱟᱹᱲᱤᱡ ᱢᱟᱱᱮ ᱡᱟᱦᱟᱱᱟᱜ ᱚᱲᱟᱜ ᱫᱩᱣᱟᱹᱨ ᱵᱮᱱᱟᱣ ᱞᱟᱹᱜᱤᱫ ᱛᱮ ᱜᱷᱟᱨᱚᱧᱡᱽ ᱠᱚ ᱵᱮᱱᱟᱣ ᱞᱟᱹᱜᱤᱫ ᱛᱮᱜᱮ ᱟᱵᱚ ᱢᱟᱹᱱᱢᱤ ᱵᱚᱱ ᱛᱮᱭᱟᱨ ᱠᱟᱱᱟ ᱠᱷᱟᱹᱞᱤ ᱦᱮᱸᱥᱮ ᱵᱟᱝ? ᱟᱨᱚ ᱛᱚ ᱢᱤᱫᱴᱟᱝ ᱟᱵᱚ ᱯᱳᱭᱞᱳ ᱞᱮᱠᱟᱛᱮ ᱛᱟᱦᱮᱸ ᱠᱟᱱ ᱛᱟᱵᱚᱱ ᱜᱮᱭᱟ ᱥᱮ ᱯᱳᱞᱳ ᱫᱚ ᱟᱵᱚ ᱫᱚ ᱠᱷᱟᱹᱞᱤ ᱵᱚᱸᱜᱟ ᱵᱩᱨᱩ ᱠᱚ ᱫᱮᱵᱟ ᱥᱮᱵᱟ ᱞᱟᱹᱜᱤᱜ ᱜᱮᱠᱚ ᱟᱵᱚ ᱫᱚᱠᱚ ᱥᱤᱨᱡᱟᱹᱣ ᱞᱮᱫ ᱵᱚᱱᱟ ᱡᱟᱦᱟ ᱠᱟᱛᱮ ᱧᱮᱞᱚᱜᱚᱜ ᱠᱟᱱᱟ᱾ ᱚᱱᱟ ᱫᱚ ᱡᱚᱢᱥᱤᱢ ᱵᱤᱱᱛᱤ ᱨᱮᱱᱟᱜ ᱠᱟᱛᱷᱟ ᱞᱮᱠᱟᱛᱮᱢ ᱞᱟᱹᱭ ᱦᱮᱸ ᱥᱮ ᱵᱟᱝ? ᱚᱱᱟ ᱫᱚ ᱱᱚᱝᱠᱟᱱ ᱠᱟᱛᱷᱟ ᱛᱟᱭ ᱟᱫᱚ ᱢᱮᱱᱠᱷᱟᱱ ᱚᱱᱟ ᱵᱟᱵᱚᱫ ᱦᱮᱸ ᱞᱟᱹᱭ ᱛᱟᱞᱟᱝ ᱢᱮ᱾
ᱮᱸ ᱠᱟᱹᱴᱤᱡ ᱤᱠᱟᱹᱧ ᱠᱷᱚᱡᱚᱜ ᱠᱟᱱᱟ ᱢᱟᱱᱮ ᱦᱩᱰᱤᱧ ᱢᱩᱪᱟᱹ ᱨᱮ ᱠᱟᱹᱴᱤᱡ ᱢᱟᱨᱟᱝ ᱟᱜ ᱩᱭᱦᱟᱹᱨ ᱢᱤᱫᱴᱮᱱ ᱦᱮᱡ ᱟᱹᱧ ᱠᱟᱱᱟ᱾ ᱡᱟᱨ ᱠᱟᱨᱚᱱ ᱛᱮ ᱱᱚᱣᱟ ᱠᱟᱛᱷᱟ ᱵᱟᱫᱽᱫᱷᱚᱛᱟ ᱢᱩᱞᱚᱠ ᱦᱚᱭᱛᱚ ᱠᱟᱴᱤᱡ ᱤᱧ ᱞᱟᱹᱭ ᱯᱟᱨᱚᱢᱮᱫᱟ ᱡᱟᱦᱟᱸᱮᱢ ᱞᱟᱹᱭ ᱠᱮᱫᱟ ᱡᱮ ᱟᱵ ᱵᱚ ᱱᱚᱣᱟ ᱟᱸ ᱟᱸ ᱫᱷᱟᱹᱨᱛᱤ ᱯᱩᱨᱤ ᱨᱮ ᱢᱟᱹᱱᱢᱤ ᱞᱮᱠᱟᱛᱮ ᱡᱟᱱᱟᱢ ᱨᱮᱱᱟᱜ ᱢᱩᱞ ᱡᱚᱥ ᱫᱚ ᱦᱩᱭᱩᱜ ᱠᱟᱱᱟ ᱡᱮ ᱟᱵᱚ ᱟᱸ ᱡᱮ ᱡᱚᱢ ᱠᱟᱛᱮᱜ ᱵᱟᱧᱪᱟᱣ ᱟᱨ ᱢᱮᱜ ᱮ ᱱᱟᱯᱟᱭ ᱰᱟᱦᱟᱨ ᱛᱮ ᱛᱟᱲᱟᱢ ᱦᱮᱸ ᱱᱚᱣᱟ ᱠᱚᱫᱚ ᱟᱹᱰᱤ ᱜᱟᱱ ᱜᱮ ᱩᱪᱤᱛ ᱮᱠᱟᱞ ᱮᱠᱟᱞ ᱩᱪᱤᱛ ᱠᱟᱱᱟ᱾ ᱚᱱᱟ ᱠᱟᱛᱮᱜ ᱨᱮᱦᱚᱸ ᱚᱱᱟ ᱥᱟᱶ ᱥᱟᱶᱛᱮ ᱟᱨᱚ ᱢᱤᱫᱴᱟᱱ ᱤᱧ ᱩᱭᱦᱟᱹᱨᱟ᱾ ᱡᱮ ᱱᱳᱟ ᱢᱤᱫᱴᱮᱱ ᱵᱤᱥᱮᱥ ᱠᱟᱭᱛᱮ ᱞᱟᱡ ᱟᱹᱥᱩᱞ ᱟᱵᱚᱱ ᱪᱮᱫ ᱞᱮᱠᱟ ᱱᱚᱣᱟ ᱵᱚᱱ ᱩᱭᱦᱟᱹᱨ ᱵᱷᱟᱵᱱᱟ ᱜᱮᱭᱟ ᱚᱱᱟ ᱥᱟᱶ ᱥᱟᱶ ᱛᱮ ᱧᱮᱞ ᱢᱮ ᱜᱚᱝᱠᱮ ᱠᱟᱹᱴᱤᱡ ᱮᱸ ᱦᱚᱳᱭᱛᱚ ᱚᱠᱟ ᱨᱮᱪᱚ ᱠᱟᱹᱴᱤᱡ ᱢᱟᱲᱟᱝ ᱜᱤᱧ ᱞᱟᱹᱭᱫᱟ᱾ ᱢᱮᱜᱴᱮᱱ ᱩᱱᱤ ᱡᱤᱵᱽᱡᱤᱭᱟᱹᱞᱤ ᱥᱮᱛᱟ ᱦᱚᱸ ᱩᱱᱤ ᱦᱚᱸ ᱡᱚᱢ ᱠᱟᱛᱮᱜ ᱫᱚ ᱟᱹᱥᱩᱞ ᱫᱟᱭ᱾
ᱦᱩᱸ ᱦᱩᱸ ᱮᱠᱵᱟᱨ
ᱩᱱᱤ ᱦᱚᱸᱱᱟᱜ ᱥᱤᱨᱡᱚᱱᱤᱭᱟᱜ ᱫᱟᱲᱮ ᱛᱮᱜᱮ ᱟᱡ ᱡᱟᱱᱟᱢ ᱠᱟᱱᱟ᱾
ᱦᱮᱸ
ᱟᱫᱚ ᱩᱱᱤ ᱥᱮᱛᱟ ᱡᱮᱦᱮᱛᱩ ᱩᱱᱤ ᱦᱚᱸ ᱟᱭᱟᱜ ᱞᱟᱡ ᱟᱹᱥᱩᱞ ᱞᱟᱹᱜᱤᱫ ᱩᱱᱤ ᱛᱚ ᱱᱟᱜ ᱵᱟᱭ ᱠᱟᱹᱢᱤ ᱫᱟᱲᱮᱜᱼᱟ ᱩᱱᱤ ᱛᱚ ᱡᱟᱦᱟᱸ ᱨᱮᱜᱮ ᱡᱟᱦᱟᱸ ᱞᱮᱠᱟ ᱡᱚᱢᱮ ᱧᱟᱢᱮᱫ ᱟᱨ ᱵᱟᱝ ᱧᱟᱢᱮᱫ ᱚᱱᱠᱟᱜᱮ ᱛᱟᱦᱮᱸ ᱞᱮᱱᱠᱷᱟᱱᱮ ᱧᱟᱢᱟᱭ ᱟᱨ ᱵᱟᱝ ᱛᱟᱦᱮᱸ ᱞᱮᱱᱠᱷᱟᱱ ᱵᱟᱭ ᱧᱟᱢᱟ᱾ ᱛᱚ ᱚᱝᱠᱟ ᱜᱮ ᱥᱩᱫᱩ ᱠᱷᱟᱹᱞᱤ ᱟᱵᱚ ᱫᱚ ᱡᱚᱢ ᱞᱟᱹᱜᱤᱫ ᱫᱚ ᱵᱟᱝᱵᱚᱱ ᱦᱮᱡ ᱠᱟᱱᱟ ᱥᱮ ᱧᱩ ᱞᱟᱹᱜᱤᱜ ᱫᱚ ᱵᱟᱝ ᱵᱚᱱ ᱦᱮᱡ ᱟᱠᱟᱱᱟ ᱱᱚᱣᱟ ᱫᱷᱟᱹᱨᱛᱤ ᱯᱩᱨᱤ ᱨᱮ ᱡᱟᱱᱟᱢ ᱨᱮᱱᱟᱜ ᱢᱩᱞ ᱡᱚᱥᱚ ᱫᱚ ᱥᱩᱫᱩ ᱡᱚᱢ ᱧᱩ ᱥᱮ ᱵᱷᱟᱜᱮ ᱮᱸ ᱦᱚᱨᱚᱜ ᱵᱟᱸᱫᱮ ᱥᱴᱮᱴᱟᱥ ᱚᱱᱟ ᱞᱟᱹᱜᱤᱫ ᱫᱚ ᱵᱟᱝ ᱠᱟᱱᱟ ᱡᱮ ᱢᱮᱜᱴᱮᱱ ᱟᱵᱚ ᱱᱚᱣᱟ ᱫᱷᱟᱹᱨ ᱛᱤ ᱯᱩᱨᱤ ᱨᱮ ᱡᱟᱱᱟᱢ ᱨᱮᱱᱟᱜ ᱢᱩᱞ ᱩᱫᱮᱥᱚ ᱤᱧᱟᱹᱜ ᱫᱚ ᱩᱭᱦᱟᱹᱨ ᱧᱟᱢᱚᱜ ᱠᱟᱱᱟ ᱡᱮ ᱟᱢᱟᱜ ᱦᱚᱲ ᱞᱮᱠᱟ ᱦᱚᱲ ᱦᱩᱸ ᱟᱨ ᱟᱢᱟᱜ ᱠᱟᱹᱢᱤ ᱠᱟᱹᱥᱱᱤ ᱟᱢ ᱡᱮᱢ ᱡᱟᱱᱟᱢ ᱞᱮᱱᱟ ᱟᱨ ᱱᱤᱛ ᱚᱠᱛᱚ ᱨᱮ ᱧᱮᱞ ᱢᱮ ᱜᱚᱝᱠᱮ ᱟᱢ ᱱᱤᱛᱚᱜ ᱵᱟᱧᱪᱟᱣ ᱢᱮᱱᱟᱢᱟ ᱢᱤᱫ ᱜᱷᱟᱹᱲᱤ ᱯᱚᱨ ᱮ ᱟ ᱟᱢ ᱵᱟᱧᱪᱟᱣ ᱛᱟᱦᱮᱱᱟ ᱥᱮ ᱵᱟᱝ ᱱᱚᱣᱟ ᱠᱤ ᱠᱳᱱᱳ ᱜᱮᱨᱮᱱᱴᱤ ᱢᱮᱱᱟᱜᱼᱟ, ᱠᱳᱱᱳ ᱜᱮᱨᱮᱱᱴᱤ ᱵᱟᱹᱱᱩᱜ᱾
ᱮᱠ ᱵᱟᱨ
ᱚᱱᱟᱛᱮ ᱤᱧ ᱤᱧᱟᱹᱜ ᱩᱭᱦᱟᱹᱨ ᱛᱮᱫᱚ ᱡᱮ ᱡᱟᱦᱟᱱᱟᱜ ᱜᱮ ᱡᱟᱦᱟᱱᱟᱜ ᱟᱢᱟᱜ ᱥᱟᱶᱛᱟ ᱞᱟᱹᱜᱤᱫᱜ ᱟᱢᱟᱜ ᱡᱟᱹᱛᱤ ᱞᱟᱹᱜᱤᱜ ᱟᱢ ᱠᱟᱹᱢᱤ ᱦᱩᱭᱩᱜ ᱛᱟᱢᱟ ᱛᱚᱵᱮᱱᱟᱜ ᱟᱢ ᱠᱚ ᱩᱭᱦᱟᱹᱨ ᱫᱚᱦᱚ ᱢᱮᱭᱟ ᱡᱮ ᱟᱢᱮᱢ ᱛᱟᱦᱮᱸ ᱠᱟᱱᱟ ᱢᱮᱱᱛᱮ ᱵᱟᱠᱷᱟᱱ ᱚᱠᱚᱭ ᱦᱚᱸ ᱵᱟᱝᱠᱚ ᱵᱩᱪᱷᱟᱹᱣ ᱢᱮᱭᱟ ᱱᱤᱭᱟᱹ ᱚᱠᱛᱚ ᱨᱮ ᱱᱚᱣᱟ ᱡᱩᱜᱽ ᱨᱮ᱾
ᱴᱷᱤᱠ ᱡᱚᱛᱷᱟᱛ ᱠᱟᱛᱚᱢ ᱞᱟᱹᱭ ᱠᱟᱜ ᱛᱟᱞᱟᱝ ᱟ ᱟᱛᱚ ᱢᱟᱹᱱᱢᱤᱟᱜ ᱟᱠᱷᱲᱟ ᱫᱚ ᱱᱤᱭᱟ ᱦᱮᱸ ᱥᱮ